ᱦᱮᱞᱳ ᱦᱮᱞᱳ᱾
ᱢᱮᱱᱮᱜ ᱟᱞᱤᱧ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱥᱟᱹᱜᱩᱱ ᱥᱮᱛᱟᱜ᱾
ᱦᱩᱸ ᱥᱟᱹᱜᱩᱱ ᱠᱚᱜ-ᱢᱟ
ᱦᱳᱢ ᱟᱫᱚ ᱱᱟᱯᱟᱭ ᱵᱟᱲᱟ ᱜᱮᱭᱟ ᱵᱤᱱ ᱛᱚ
ᱦᱮᱸ ᱱᱟᱯᱟᱭ ᱵᱟᱲᱟ ᱜᱮ᱾
ᱟ ᱪᱮᱫ ᱠᱚᱵᱤᱱ ᱪᱤᱠᱟᱹ ᱵᱟᱲᱟᱭᱮᱜᱼᱟ?
ᱱᱤᱛᱚᱜ ᱫᱩᱲᱩᱵ ᱠᱟᱱᱟᱞᱤᱧ ᱫᱟᱹᱛᱟᱹᱱᱤᱜ ᱠᱟᱱ ᱛᱟᱦᱮᱸᱜ ᱟᱹᱞᱤᱧ᱾
ᱚ ᱟᱫᱚ ᱵᱨᱟᱥ ᱠᱚᱫᱚ ᱦᱩᱭ ᱮᱱᱟ?
ᱵᱟᱝ ᱱᱮᱛᱚᱜ ᱪᱟᱹᱞᱩᱣᱟᱠᱟᱱ ᱛᱟᱦᱮᱸᱱᱟ᱾
ᱚ ᱛᱟᱯᱚᱨᱮ ᱟᱯᱮᱥᱮᱫ ᱫᱟᱜ ᱡᱟᱹᱲᱤ ᱠᱚ ᱪᱮᱫᱠᱟ?
ᱫᱟᱜ ᱡᱟᱹᱲᱤ ᱠᱚᱫᱚ ᱜᱚᱢᱠᱮ ᱟᱞᱮ ᱥᱮᱫ ᱫᱚ ᱦᱟᱯᱮᱼᱼ ᱛᱷᱩᱠᱟᱹᱢ ᱦᱟᱛᱟᱲ ᱠᱟᱜᱼᱮ ᱢᱤᱫ ᱥᱚᱯᱛᱟᱦᱚ ᱠᱷᱚᱱ ᱵᱟᱹᱲᱛᱤ ᱦᱩᱭᱮᱱᱟ᱾
ᱦᱮᱸ ᱟᱫᱚ ᱯᱚᱨᱚᱵᱽ ᱠᱚ ᱟᱯᱮᱥᱮᱫ ᱪᱮᱠᱟ ᱦᱳᱭᱳᱜ ᱠᱟᱱᱟ?
ᱯᱚᱨᱚᱵᱽ ᱠᱚᱫᱚ ᱱᱟᱦᱟᱸᱜ ᱱᱤᱛᱚᱜ ᱫᱚ ᱞᱮᱛᱟᱲ ᱠᱟᱱᱟ ᱱᱟᱦᱟᱜ᱾
ᱟᱹᱵᱤᱱᱟᱜ ᱚᱲᱟᱜ ᱚᱠᱟᱥᱮᱫ?
ᱟᱹᱞᱤᱧᱟᱜ ᱫᱚ ᱡᱷᱟᱲᱠᱷᱚᱸᱰ ᱫᱤᱥᱚᱢ ᱵᱮᱝᱜᱚᱞ ᱵᱳᱰᱟᱨ ᱡᱟᱯᱟᱜ᱾
ᱳ ᱢᱟᱱᱮ ᱡᱟᱦᱟᱸ ᱠᱚ ᱞᱟᱹᱭᱮᱫ ᱫᱚᱼᱼ
ᱦᱩᱸ
ᱟᱫᱚ ᱟᱯᱮ ᱥᱮᱱᱟᱜ ᱪᱮᱫ ᱪᱮᱫ ᱯᱚᱨᱚᱵᱽ ᱠᱚ ᱦᱩᱭᱩᱜᱼᱟ ᱠᱟᱹᱡ ᱞᱟᱹᱭ ᱥᱟᱲᱮᱭᱟᱹᱞᱤᱧ ᱢᱮᱥᱮᱫ?
ᱟᱞᱮ ᱥᱮᱱ ᱦᱩᱭᱩᱜ ᱜᱮᱭᱟ ᱱᱤᱛᱚᱜᱼᱼ ᱵᱩᱨᱩ ᱯᱟᱛᱟ ᱱᱟᱦᱟᱜ ᱥᱮᱴᱮᱨᱚᱜ ᱞᱟᱹᱜᱤ ᱱᱟ ᱟᱨ ᱤᱱᱟᱹ ᱯᱚᱨᱮᱻ ᱩᱸ ᱡᱟᱯᱟᱱ ᱯᱟᱛᱟ ᱠᱚ ᱦᱳᱭᱳᱜᱼᱟ᱾
ᱵᱩᱨᱩ ᱯᱟᱛᱟ ᱚᱱᱟ ᱵᱟᱲᱟᱜᱷᱟᱴ?
ᱦᱩᱸ ᱦᱩᱸ᱾
ᱱᱤᱭᱟᱹ ᱫᱷᱟᱣ ᱢᱟ ᱥᱳᱥᱟᱞ ᱢᱤᱰᱤᱭᱟ ᱨᱮ ᱧᱮᱞᱚᱜ ᱠᱟᱱᱟ ᱥᱤᱲᱤ ᱠᱚ ᱵᱮᱱᱟᱣ ᱟᱠᱟᱫ ᱚᱱᱟ ᱵᱩᱨᱩ ᱨᱮ᱾
ᱦᱮᱸ ᱵᱮᱱᱟᱣ ᱠᱟᱜᱼᱟ ᱠᱚ, ᱱᱤᱭᱟᱹ ᱫᱷᱟᱢ ᱫᱚ ᱱᱟᱦᱟᱜ ᱨᱟᱠᱟᱵ ᱠᱚ ᱱᱟᱦᱟᱜ ᱟᱥᱟᱱ ᱜᱮᱭᱟ᱾
ᱦᱳᱭ ᱟᱫᱚ ᱥᱟᱹᱨᱤ ᱥᱮ ᱱᱟᱥᱮ ᱠᱟᱹᱡ ᱱᱤᱡᱮᱛᱮ ᱵᱟᱝ ᱪᱟᱞᱟᱣ ᱞᱮᱱᱠᱷᱟᱱ ᱵᱟᱝ ᱜᱩᱡᱩᱜᱚᱜ ᱠᱟᱱᱟ᱾
ᱦᱩᱸ᱾
ᱟᱨ ᱱᱤᱭᱟᱹ ᱫᱟᱦᱟᱣ ᱢᱚᱱᱮ ᱦᱩᱭ ᱠᱟᱱᱟ ᱛᱚ ᱵᱩᱨᱩ ᱵᱚᱸᱜᱟ ᱠᱟᱹᱡ ᱪᱟᱞᱟᱜ ᱟᱞᱮ᱾
ᱮᱱᱛᱮ ᱟᱯᱮ ᱥᱮᱱ ᱠᱷᱚᱱᱟᱜ ᱦᱚᱸ ᱥᱩᱨ ᱜᱮᱭᱟ ᱯᱟᱞᱮᱱ?
ᱦᱮᱸ ᱥᱳᱨ ᱜᱮᱭᱟ ᱵᱤᱥᱤ ᱵᱟᱝ ᱥᱟᱹᱜᱤᱧᱟ᱾
ᱦᱩᱸ᱾
ᱟᱫᱚ ᱪᱮᱠᱠᱟ ᱡᱟᱠ ᱡᱚᱢᱚᱠ ᱪᱮᱠᱠᱟ ᱦᱩᱭᱩᱜᱼᱟ? ᱚᱱᱠᱟ
ᱡᱟᱠ ᱡᱚᱢᱚᱠ ᱜᱮ ᱦᱩᱭᱩᱜᱼᱟ, ᱟᱹᱰᱤ ᱥᱟᱺᱜᱤᱧ ᱥᱟᱺᱜᱤᱧ ᱠᱷᱚᱱ ᱦᱚᱲ ᱠᱚ ᱧᱮᱧᱮᱞ ᱞᱟᱹᱜᱤᱱ ᱠᱚ ᱦᱤᱡᱩᱜᱼᱟ᱾
ᱦᱩᱸ ᱟᱨ ᱯᱩᱨᱟᱹ ᱵᱷᱤᱲ ᱦᱚᱸ ᱯᱩᱨᱟᱹ ᱵᱷᱤᱲᱚᱜᱼᱟ᱾
ᱚᱸ ᱢᱟᱱᱮ ᱫᱚᱢᱮ ᱟᱨᱠᱤ ᱛᱩᱢᱫᱟᱹᱜ ᱴᱟᱢᱟᱠ ᱦᱟᱛᱮ ᱚᱱᱮ ᱠᱚ ᱦᱚᱲ ᱠᱚᱠᱚ ᱦᱤᱡᱩᱜᱼᱟ᱾
ᱦᱩᱸ ᱦᱩᱸ᱾
ᱚᱱᱟ ᱟᱹᱭᱩᱵ ᱫᱷᱟᱹᱵᱤᱡ ᱵᱷᱤᱲ ᱨᱮᱜᱮ ᱛᱟᱦᱮᱱᱟ ᱚᱸᱰᱮ᱾
ᱚ ᱯᱚᱨᱚᱵᱽ ᱫᱚ ᱢᱤᱫ ᱫᱤᱱ ᱜᱮ ᱦᱩᱭᱩᱜᱼᱟ ᱥᱮ ᱵᱟᱹᱨᱥᱤᱧ ᱦᱩᱭᱩᱜᱼᱟ?
ᱚᱱᱠᱟ ᱫᱚ ᱱᱟᱦᱟᱜ ᱵᱟᱨᱥᱤᱧ ᱦᱩᱭᱩᱜᱼᱟ᱾
ᱚᱸ᱾
ᱦᱟᱸᱰᱮ ᱢᱟᱱᱮ ᱤᱱᱟᱹ ᱵᱟᱲᱟᱜᱷᱟᱴ ᱟᱨ ᱠᱟᱹᱱᱟᱹᱭᱥᱚᱞ ᱫᱚ ᱥᱩᱨ ᱥᱩᱨ ᱜᱮ ᱢᱮᱱᱟᱜᱼᱟ᱾
ᱦᱮᱸ᱾
ᱟᱫᱚ ᱦᱟᱸᱰᱮ ᱠᱟᱹᱱᱟᱹᱭ ᱥᱩᱨ ᱨᱮᱠᱚ ᱵᱚᱸᱜᱟ ᱵᱩᱨᱩᱭᱟ, ᱟᱨ ᱤᱱᱟᱹ ᱯᱚᱨᱮ ᱯᱟᱛᱟ ᱦᱩᱭᱩᱜᱼᱟ ᱱᱟᱰᱮ ᱤᱭᱟᱹ ᱨᱮ
ᱨᱩᱵᱤᱠᱟᱨ ᱦᱩᱞᱳᱜ ᱟᱸ ᱨᱩᱵᱤ
ᱟᱫᱚ ᱤᱱᱟᱹ ᱢᱟᱲᱟᱝ ᱦᱤᱞᱳᱜ ᱠᱷᱚᱱᱟᱜ ᱚᱱᱟ ᱧᱤᱫᱟᱹ ᱠᱷᱚᱱᱟᱜ ᱜᱮ ᱦᱩᱭᱩᱜᱼᱟ ᱱᱟᱦᱟᱜ ᱯᱟᱛᱟ ᱫᱚ ᱟᱫᱚ᱾ ᱫᱚᱥᱟᱨ ᱦᱤᱞᱳᱜ ᱚᱱᱟ ᱟᱹᱭᱩᱵ ᱵᱮᱲᱟ᱾
ᱟᱥᱟ ᱠᱩᱨᱤ ᱱᱤᱭᱟᱹ ᱫᱷᱟᱣ ᱞᱮ ᱪᱟᱞᱟᱜ ᱠᱟᱱᱟ ᱛᱚ ᱵᱟᱲᱟᱜᱦᱟᱴ ᱨᱮ ᱢᱟ ᱧᱟᱯᱟᱢ ᱦᱩᱭᱩᱜ ᱜᱮᱭᱟ᱾
ᱦᱮᱸ ᱦᱮᱸ ᱧᱟᱯᱟᱢ ᱦᱩᱭ
ᱚᱸ ᱛᱚ ᱟᱹᱵᱤᱱ ᱱᱚᱛᱮ ᱯᱟᱴᱟᱵᱤᱸᱫᱟᱹ ᱧᱮᱞ ᱵᱤᱱ ᱦᱤᱡᱩᱜ ᱜᱮᱭᱟ ᱛᱚ?
ᱦᱩᱸ ᱥᱮᱱ ᱵᱟᱲᱟ ᱟᱠᱟᱱ ᱜᱮᱭᱟ. ᱞᱤᱧ᱾
ᱚ ᱛᱚ ᱟᱯᱮ ᱥᱮᱫ ᱠᱷᱚᱱᱟᱜ, ᱟᱞᱮ ᱥᱮᱫ ᱠᱷᱚᱱᱟᱜ ᱚ ᱟᱞᱮ ᱮᱴᱷᱮᱡ ᱠᱷᱚᱱᱟᱜ ᱫᱚ ᱥᱩᱨ ᱜᱤᱭᱟ᱾ ᱟᱫᱚ ᱟᱯᱮ ᱴᱷᱮᱡ ᱠᱷᱚᱱᱟᱜ ᱜᱮ ᱛᱤᱱᱟᱹᱜ ᱥᱟᱺᱜᱤᱱᱚᱜ ᱠᱟᱱᱟ ᱥᱮ ᱥᱩᱨᱩᱜ ᱠᱟᱱᱟ?
ᱟᱞᱮ ᱥᱮᱱ ᱠᱷᱚᱱᱟᱜᱻ ᱤᱱᱠᱟᱹ ᱥᱟᱺᱜᱤᱧ ᱫᱚ ᱥᱟᱺᱜᱤᱧ ᱜᱮᱭᱟ ᱟᱫᱚ ᱱᱮᱛᱟᱨ ᱨᱟᱥᱛᱟ ᱠᱚ ᱱᱟᱯᱟᱭ ᱠᱚ ᱵᱮᱱᱟᱣ ᱟᱠᱟᱜᱼᱟ ᱮᱱᱠᱷᱟᱱ ᱫᱚ ᱥᱩᱨ ᱜᱮ ᱴᱷᱤᱠᱟᱹᱜᱼᱟ᱾ ᱜᱟᱹᱰᱤ ᱢᱚᱴᱚᱨ ᱛᱮ ᱫᱚ᱾
ᱛᱟᱦᱚᱞᱮ ᱱᱟᱯᱟᱭ ᱛᱮᱜᱮ ᱯᱮ ᱦᱮᱡ ᱫᱟᱲᱮᱭᱟᱜ ᱠᱟᱱᱟ, ᱪᱟᱞᱟᱣ ᱫᱟᱲᱮᱭᱟᱜ ᱠᱟᱱᱟ ᱯᱮ᱾
ᱦᱩᱸ ᱦᱩᱸ᱾
ᱦᱮᱸ᱾
ᱚᱸᱰᱮ ᱦᱚᱸ ᱟᱹᱰᱤ ᱯᱚᱦᱚ ᱜᱮ ᱠᱚ ᱵᱷᱤᱲᱚᱜᱼᱟ ᱧᱮᱞ ᱟᱠᱟᱜ-ᱟ ᱞᱤᱞ᱾
ᱦᱮᱸ ᱦᱮᱸ ᱫᱚᱢᱮ ᱜᱮ ᱠᱚ ᱟᱫᱚ ᱱᱟᱢᱟᱞ ᱫᱤᱥᱚᱢ ᱦᱚᱲ ᱫᱚᱢᱮ ᱠᱚ ᱦᱤᱡᱩᱜᱼᱟ ᱛᱚ ᱵᱟᱨᱦᱮ ᱥᱮᱫ ᱠᱷᱱᱟᱜ ᱵᱟᱥ ᱜᱟᱹᱰᱤ ᱛᱮ᱾
ᱦᱩᱸ ᱦᱩᱸ, ᱵᱟᱥ ᱠᱚ ᱱᱚᱝᱠᱟ ᱵᱷᱤᱲ ᱛᱟᱦᱮᱱᱟ ᱾
ᱦᱮᱸ ᱾
ᱜᱩᱞᱤ ᱜᱩᱞᱤ ᱠᱚ ᱛᱤᱸᱜᱩ ᱠᱟᱜᱼᱟ ᱾
ᱦᱮᱸ
ᱟᱫᱚ ᱚᱸᱰᱮᱱᱟᱜ ᱵᱚᱸᱜᱟ ᱵᱩᱨᱩ ᱫᱚ ᱪᱮᱫ ᱞᱮᱠᱟ ᱦᱩᱭᱩᱜ ᱱᱟᱦᱟᱸᱜ ᱚᱱᱟ ᱯᱟᱴᱟᱵᱤᱸᱫᱟᱹ ᱨᱮ ᱫᱚ?
ᱚᱸᱰᱮ ᱫᱚ ᱞᱟᱦᱟ ᱠᱷᱚᱱᱟᱜ ᱜᱮ ᱦᱩᱭᱩᱜᱼᱟ ᱯᱮᱱᱮ, ᱡᱮ ᱦᱤᱞᱳᱜ ᱯᱮ ᱫᱤᱱ ᱦᱩᱭᱩᱜ-ᱟ ᱛᱚ ᱾ ᱚᱱᱟ ᱯᱮ ᱫᱤᱱ ᱞᱟᱦᱟ ᱠᱷᱚᱱᱟᱜ ᱟᱨ ᱠᱤ ᱵᱚᱸᱜᱟ ᱵᱩᱨᱩ ᱦᱩᱭᱩᱜᱼᱟ ᱧᱮᱞ ᱫᱚ ᱵᱟᱝ ᱪᱟᱞᱟᱣ ᱦᱩᱭ ᱟᱠᱟᱱᱟ ᱟᱨᱠᱤ ᱡᱟᱦᱟᱸᱭ ᱠᱚ ᱵᱚᱸᱜᱟ ᱵᱩᱨᱩ ᱢᱟᱱᱥᱤᱠ ᱠᱚ ᱛᱟᱦᱮᱱᱟ ᱩᱱᱠᱩ ᱦᱚᱸᱠᱚ ᱪᱟᱞᱟᱜᱼᱟ ᱟᱨ
ᱦᱩᱸ ᱾
ᱨᱚᱲ ᱫᱚᱦᱚ ᱠᱟᱜ-ᱟ ᱠᱚ ᱩᱱᱠᱩ ᱜᱮ ᱾ ᱟᱫᱚ ᱱᱤᱡᱮ ᱫᱚ ᱯᱚ... ᱡᱮ ᱦᱤᱞᱚᱜ ᱯᱚᱨᱚᱵᱽ ᱦᱩᱭᱩᱜᱼᱟ ᱩᱱ ᱦᱤᱞᱚᱜ ᱪᱟᱞᱟᱜ ᱦᱩᱭᱩᱜᱼᱟ ᱛᱚ ᱾
ᱦᱮᱸ, ᱟᱪᱪᱷᱟ ᱜᱚᱝᱠᱮ ᱾ ᱟᱫᱚ ᱚᱸᱰᱮ ᱪᱮᱫ ᱦᱩᱭᱩᱜᱼᱟ ᱚᱸᱰᱮ ᱫᱚ ᱢᱟᱱᱮ? ᱚᱸᱰᱮᱱ ᱠᱚ ᱟᱹᱛᱩ ᱦᱚᱲ ᱠᱚ ᱠᱚᱨᱟᱣᱟ ᱥᱮ ᱚᱱᱠᱟ ᱫᱤᱥᱚᱢ ᱦᱚᱲ ᱛᱮᱜᱮ ᱠᱚ ᱠᱚᱨᱟᱣᱟ ᱢᱟ?
ᱚᱸᱰᱮᱱ ᱫᱤᱥᱚᱢ ᱦᱚᱲ ᱛᱮᱜᱮ ᱠᱚᱨᱟᱣᱟ ᱚᱸᱰᱮ ᱫᱚ ᱾ ᱚᱱᱮ ᱵᱟᱨᱦᱮ ᱨᱮᱱ ᱱᱮᱛᱟ ᱢᱱᱛᱨᱤ ᱠᱚᱠᱚ ᱦᱤᱡᱩᱜᱼᱟ ᱾ ᱟᱫᱚ ᱠᱚᱢᱤᱴᱤ ᱫᱚ ᱚᱱᱟ ᱠᱚᱨᱮᱱ ᱟ. ᱛᱩ ᱠᱚᱨᱮᱱ ᱜᱮᱠᱚ ᱛᱟᱦᱮᱱᱟ ᱾
ᱦᱩᱸ ᱦᱩᱸ ᱾
ᱟᱫᱚ ᱱᱚᱣᱟ ᱫᱚ ᱫᱤᱥᱚᱢ ᱦᱚᱲᱟᱜ ᱯᱚᱨᱚᱵᱽ ᱜᱮ ᱠᱟᱛᱟᱣ ᱠᱟᱱᱟ ᱾
ᱦᱳᱭ ᱾ ᱟᱫᱚ ᱜᱚᱝᱠᱮ ᱚᱸᱰᱮ ᱚᱱᱟ ᱡᱟᱦᱟᱸ ᱫᱚᱠᱟᱱ ᱠᱚᱠᱚ ᱟᱹᱜᱩᱭᱟ ᱟᱫᱚ ᱩᱱᱠᱩ ᱠᱚᱫᱚ ᱯᱷᱤᱨᱤ ᱛᱮᱜᱮ ᱠᱚ ᱞᱟᱜᱟᱣ ᱚᱪᱚ ᱟᱠᱚ ᱥᱮ ᱠᱤᱪᱷᱩ ᱡᱟᱱ
ᱩᱸᱻ ᱠᱚᱢᱤᱴᱤ ᱤᱭᱟᱹ ᱦᱤᱥᱟᱹᱵ ᱛᱮ ᱡᱟᱭᱜᱟ ᱠᱚ ᱮᱢᱟ ᱠᱚᱣᱟ ᱟᱨ ᱠᱚᱢᱤᱴᱤ ᱠᱷᱚᱱᱟᱜ ᱪᱮᱫᱠᱟ ᱠᱚ ᱯᱚᱭᱥᱟᱹ ᱠᱚ ᱠᱷᱚᱡ ᱚᱱᱟ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱾ ᱢᱟᱱᱮ ᱠᱚᱢᱤᱴᱤ ᱪᱮᱫ ᱞᱮᱠᱟ ᱠᱚ ᱞᱟᱹᱭᱟ ᱚᱱᱠᱟ ᱜᱮ ᱢᱟᱱᱮ ᱡᱟᱭᱜᱟ ᱮᱢ ᱠᱟᱛᱮ ᱫᱚᱠᱟᱱ ᱦᱩᱭᱩᱜ ᱛᱟᱢᱟ ᱢᱟᱱᱮ ᱫᱟᱣ ᱫᱚ ᱢᱟᱱᱮ ᱥᱟᱱᱟᱢ ᱦᱚᱲ ᱜᱮ ᱮᱢ ᱦᱩᱭᱩᱜᱼᱟ ᱛᱚ ᱾
ᱦᱩᱸ ᱦᱩᱸ ᱾
ᱚᱱᱟᱫᱚ ᱾ ᱫᱚᱠᱟᱱ ᱠᱚᱦᱚᱸ ᱫᱚᱢᱮ ᱠᱚ ᱟᱹᱜᱩᱭ ᱜᱮᱭᱟ ᱟᱫᱚ ᱵᱟᱝ ᱥᱟᱦᱚᱵ ᱜᱮ ᱛᱟᱠᱳᱣᱟ ᱚᱱᱟ ᱠᱟᱹᱡ ᱡᱟᱭᱜᱟ ᱴᱟᱜ ᱦᱚᱸ ᱦᱚᱯᱚᱱ ᱦᱚᱯᱚᱱ ᱜᱮᱭᱟ ᱛᱚ ᱾
ᱟᱪᱪᱷᱟ ᱟᱨ ᱚᱱᱟ ᱚᱸᱰᱮ ᱫᱚ ᱤᱭᱟᱹ ᱠᱚ ᱱᱤᱭᱟᱹ ᱠᱚ ᱟᱹᱰᱤ ᱠᱤᱪᱷᱩ ᱠᱚ ᱦᱟᱴ-ᱟ ᱟᱫᱚ
ᱦᱮᱸ ᱟᱭᱢᱟ ᱡᱤᱱᱤᱥ ᱜᱮ ᱧᱟᱢᱚᱜᱼᱟ ᱠᱤᱨᱤᱧ ᱛᱮ ᱡᱟᱦᱟᱸ ᱵᱟᱡᱟᱨ ᱠᱚᱨᱮ ᱵᱟᱝ ᱧᱟᱢᱚᱜᱼᱟ ᱚᱸᱰᱮ ᱫᱚ ᱡᱷᱚᱛᱚ ᱡᱤᱱᱤᱥ ᱜᱮ ᱧᱟᱢᱚᱜᱼᱟ ᱾ ᱛᱟᱢᱟᱜ, ᱴᱩᱢᱫᱟᱜ ᱡᱚᱛᱚ ᱯᱟᱹᱧᱪᱤ ᱥᱟᱹᱲᱤ, ᱫᱷᱩᱛᱤ ᱠᱚ ᱡᱚᱛᱚ ᱜᱮ ᱟᱸᱜᱥᱟᱨ ᱠᱚ ᱠᱟᱹᱯᱤ ᱠᱚ ᱡᱚᱛᱚᱜ ᱜᱮ ᱧᱟᱢᱚᱜᱼᱟ ᱾
ᱦᱩᱸ ᱾
ᱛ
ᱦᱩᱸ, ᱟᱨ ᱛᱟᱞᱦᱮ ᱟᱯᱮ ᱥᱮᱱ ᱫᱚ ᱫᱟᱜ ᱡᱟᱹᱯᱩᱫ ᱠᱚᱫᱚ ᱪᱮᱫ ᱞᱮᱠᱟ?
ᱫᱟᱜ ᱡᱟᱹᱯᱩᱫ ᱠᱚᱫᱚ ᱵᱟᱝᱜᱮ ᱵᱟᱹᱱᱩᱜ ᱞᱮᱠᱟᱜ ᱜᱮ, ᱟᱫᱚ ᱥᱤᱛᱩᱝ ᱟᱹᱰᱤ ᱡᱟᱹᱥᱛᱤ ᱧᱚᱜ ᱜᱮ ᱵᱩᱡᱷᱟᱹᱜ ᱠᱟᱱᱟ ᱟᱫᱚ ᱫᱟᱜ ᱡᱟᱹᱯᱩᱫ ᱠᱷᱟᱹᱛᱤᱨ ᱪᱟᱥᱼᱵᱟᱥ ᱠᱚᱦᱚᱸ ᱵᱟᱝ ᱦᱩᱭᱩᱜ ᱠᱟᱱᱟ ᱾ ᱟᱫᱚ ᱟᱯᱮ ᱥᱮᱫ ᱜᱮ ᱪᱮᱫᱞᱮᱠᱟ.?
ᱟᱞᱮ ᱥᱮᱱ ᱫᱚ ᱚᱱᱠᱟ ᱜᱮ ᱱᱟᱦᱜ ᱥᱚᱢᱟᱱ ᱜᱮ ᱫᱟᱜ ᱵᱟᱝ ᱛᱮᱜᱮ ᱱᱟᱦᱜ ᱪᱟᱥ ᱠᱚᱫᱚ ᱦᱟᱯᱮ ᱦᱟᱛᱟᱲ ᱠᱟᱜᱞᱮ ᱱᱟᱦᱜ
ᱚᱸ ᱾ ᱟᱫᱚ ᱱᱮᱥ ᱪᱟᱞᱟᱜ ᱠᱟᱱ ᱥᱮᱨᱢᱟ ᱫᱚ ᱞᱟᱹᱭ ᱫᱚᱠᱚ ᱫᱟᱜ ᱡᱟᱹᱲᱤ ᱫᱚ ᱠᱟᱹᱡ ᱠᱚᱢ ᱧᱚᱜ ᱜᱮᱭᱟ ᱾
ᱦᱩᱸ᱾
ᱦᱩᱸ ᱦᱩᱸ ᱾
ᱟᱫᱚ ᱱᱤᱭᱟᱹ ᱡᱩᱫᱤ ᱱᱟᱦᱜ ᱦᱚᱭᱛᱳ ᱟᱠᱟᱞ ᱟᱠᱟᱞᱟᱭ ᱮᱱᱠᱷᱟᱱ ᱵᱟᱡᱟᱨ ᱠᱟᱹᱢᱤ ᱠᱚᱜᱮ ᱪᱟᱞᱟᱜ ᱦᱩᱭᱩᱜᱼᱟ
ᱦᱩᱸᱱᱩᱸ ᱚᱱᱟ ᱪᱷᱟᱲᱟᱛᱚ ᱟᱫᱚ ᱚᱠᱚᱭᱟᱜ ᱩᱯᱟᱹᱭ ᱛᱚ ᱵᱟᱹᱱᱩᱜᱼᱟ
ᱮᱱᱛᱮ ᱟᱞᱮ ᱥᱮᱱ ᱢᱟᱛᱚ ᱚᱱᱟ ᱥᱮᱞᱚ ᱠᱚᱦᱚᱸ ᱵᱟᱹᱱᱩᱜᱼᱟ
ᱦᱩᱸ ᱟᱞᱮᱥᱮᱜ ᱦᱚᱸ ᱵᱟᱹᱱᱩᱜᱼᱟ ᱟᱫᱚ ᱟᱵᱚᱢ ᱢᱟ ᱴᱟᱠᱟ ᱯᱚᱭᱥᱟ ᱛᱮᱜᱮᱵᱚᱱ ᱠᱟᱹᱡ ᱵᱚᱱ ᱠᱷᱟᱴᱚ ᱧᱚᱜ ᱜᱮ ᱟᱫᱚ ᱵᱟᱨᱦᱮ ᱠᱟᱹᱢᱤ ᱫᱚ ᱪᱟᱞᱟᱜ ᱜᱮ ᱦᱩᱭᱩᱜ ᱛᱟᱵᱚᱱᱩ ᱟᱫᱚ ᱥᱩᱵᱡᱤ ᱪᱟᱥᱵᱟᱥ ᱚᱱᱛᱮ ᱪᱮᱫᱠᱟ ᱦᱩᱭᱩᱜ ᱜᱮᱭᱟ ᱟᱯᱮᱥᱫ?
ᱥᱚᱵᱡᱤ ᱠᱚ ᱠᱟ ᱵᱷᱟᱹᱜᱤ ᱫᱚ ᱵᱟᱠᱚ ᱪᱟᱥᱟ ᱪᱮᱫᱟᱜ ᱥᱮ ᱱᱟᱜ ᱥᱚᱵᱡᱤ ᱠᱚᱨᱮᱜ ᱦᱚᱸ ᱫᱟᱜ ᱞᱟᱹᱠᱛᱤᱜᱼᱟ
ᱦᱮᱸ
ᱟᱨ ᱫᱟᱜ ᱵᱟᱝᱠᱷᱟᱱ ᱫᱚ ᱱᱦᱟᱜ ᱩᱱᱟᱹᱜ ᱵᱟᱝ ᱦᱩᱭᱩᱜᱼᱟ ᱫᱟᱜ ᱡᱩᱫᱤ ᱥᱚᱢᱯᱩᱨᱱᱚ ᱵᱟᱭ ᱧᱟᱢᱟ ᱩᱱᱤᱭ ᱩᱛᱩ ᱡᱚᱢ ᱵᱟᱲᱟ ᱠᱚᱜᱮ ᱠᱚ ᱪᱟᱥ ᱵᱟᱲᱟᱭᱟ
ᱦᱮᱸ ᱢᱟᱱᱦᱮ ᱚᱲᱟᱜ ᱨᱮ ᱡᱚᱢ ᱞᱮᱠᱟᱜ ᱞᱮ ᱜᱮ ᱦᱮᱸ
ᱟᱨ ᱤᱱᱟᱹ ᱜᱟᱰᱟ ᱫᱷᱟᱨᱮ ᱠᱚᱨᱮ ᱫᱚᱠᱚ ᱦᱚᱲ ᱠᱚ ᱡᱟᱦᱟᱸᱭ ᱠᱚᱣᱟᱜ ᱡᱟᱭᱜᱟ ᱢᱮᱱᱟᱜᱼᱟ ᱦᱟᱥᱟ ᱢᱟᱹᱴᱤ ᱠᱚ ᱟᱫᱚ ᱩᱱᱠᱩ ᱫᱚ ᱵᱤᱥᱤ ᱠᱚ ᱪᱟᱥ ᱜᱮᱭᱟ ᱟᱠᱷᱨᱤᱧ ᱞᱟᱹᱜᱤᱫ ᱦᱚᱸ ᱟᱠᱷᱨᱤᱧ ᱜᱮᱭᱟ ᱠᱚ
ᱦᱮᱸ ᱟᱨ ᱚᱱᱛᱮ ᱜᱟᱰᱟ ᱫᱟᱜ ᱠᱚᱫᱚ ᱵᱟᱹᱱᱩᱜᱼᱟ ᱟᱯᱮᱥᱮᱫ? ᱜᱟᱰᱟ ᱠᱚ
ᱜᱟᱰᱟ ᱠᱚᱫᱚ ᱢᱮᱱᱟᱜ ᱜᱮᱭᱟ ᱟᱫᱚ ᱥᱟᱺᱜᱤᱧ ᱧᱚᱜ ᱜᱮᱭᱟᱞᱮ ᱟᱞᱮ ᱠᱷᱚᱱ ᱫᱚ ᱟᱞᱮ ᱫᱚ ᱵᱩᱨᱩ ᱡᱟᱯᱟᱜ ᱨᱮ ᱟᱹᱛᱩᱳ ᱫᱤᱥᱚᱢ ᱛᱟᱞᱮ ᱛᱚ ᱮᱱᱠᱷᱟᱱ ᱫᱚ ᱚᱱᱠᱟ ᱫᱟᱜ ᱨᱮᱱᱟᱜ ᱥᱩᱵᱤᱫᱷᱟ ᱵᱟᱹᱱᱩᱜ ᱠᱟᱜ-ᱟ
ᱦᱟᱸ ᱟᱦ ᱚᱱᱛᱮ ᱟᱯᱮᱥᱮᱫ ᱫᱟᱬᱟ ᱡᱟᱭᱜᱟ ᱟᱱᱮ ᱚᱠᱟ ᱠᱚᱨᱮ ᱵᱷᱟᱹᱜᱤ ᱧᱚᱜ ᱟᱨᱠᱤ ᱢᱮᱱᱟᱜᱼᱟ
ᱫᱟᱬᱟ ᱨᱮᱫᱚ ᱟᱞᱮ ᱥᱮᱱ ᱫᱚ ᱢᱮᱱᱟᱜ ᱜᱮᱭᱟ ᱚᱱᱠᱟ ᱫᱚ ᱡᱩᱫᱤ ᱵᱩᱨᱩ ᱫᱟᱬᱟᱱ ᱵᱤᱱ ᱪᱟᱞᱟᱜᱼᱟ ᱮᱱᱠᱷᱟᱱ ᱫᱚ ᱫᱟᱬᱟᱱ ᱞᱟᱹᱜᱤᱫ ᱫᱚ ᱥᱟᱺᱜᱤᱧ ᱧᱚᱜ ᱪᱟᱞᱟᱜ ᱦᱩᱭᱩᱜᱼᱟ
ᱦᱟᱸ
ᱟᱪᱷᱟ ᱤᱱᱟᱹ ᱢᱟᱱᱮ ᱵᱟᱡᱟᱨ ᱠᱚᱨᱮ ᱜᱮ ᱤᱭᱟᱹ ᱠᱚᱠᱚ ᱵᱮᱱᱟᱣ ᱟᱠᱟᱟᱜᱼᱟ ᱱᱮᱛᱟᱨ ᱢᱟ ᱮ ᱯᱟᱨᱠ ᱠᱚᱠᱚ ᱵᱮᱱᱟᱣ ᱠᱟᱜᱼᱟ ᱤᱭᱟᱹ ᱠᱚ ᱠᱚ ᱵᱮᱱᱟᱣ ᱠᱟᱜᱠᱚᱣᱟ
ᱦᱮᱸ
ᱧᱮᱞ ᱡᱚᱝ ᱞᱟᱹᱜᱤᱫ ᱟᱫᱚ ᱚᱱᱟ ᱠᱚᱨᱮ ᱜᱮ ᱥᱮᱱ ᱵᱟᱲᱟᱜ ᱟᱞᱮ ᱟᱞᱮ ᱥᱳᱨ ᱪᱟᱠᱩᱞᱤᱭᱟᱹ ᱵᱟᱡᱟᱨ ᱠᱚ ᱵᱮᱱᱟᱣ ᱠᱟᱜᱼᱟ ᱢᱤᱫᱴᱟᱝ ᱟᱹᱰᱤ ᱢᱟᱨᱟᱝ ᱯᱟᱨᱠ ᱚᱠᱟ ᱤᱱᱟᱹ ᱠᱷᱚᱱᱟᱜ ᱥᱟᱺᱜᱤᱧ ᱫᱚ ᱴᱟᱴᱟ ᱾ ᱨᱮ ᱠᱚᱢ ᱵᱮᱱᱟᱣ ᱠᱟᱜᱼᱟ ᱚᱸᱰᱮ ᱦᱚᱸᱞᱮ ᱥᱮᱱᱚᱜ ᱜᱮᱭᱟ ᱚᱸᱰᱮ ᱫᱚ᱾ ᱤᱭᱟᱹ ᱠᱚ ᱢᱮᱱᱟᱜ ᱠᱚᱣᱟ ᱡᱚᱛᱚ ᱡᱟᱱᱣᱟᱨ ᱠᱚ ᱦᱟᱹᱛᱤ ᱥᱟᱫᱚᱢ᱾
ᱟᱫᱚ ᱟᱯᱮᱭᱟᱜ ᱠᱷᱤ ᱚᱸᱰᱮ ᱠᱷᱚᱱᱟᱜ ᱫᱚ ᱥᱩᱨ ᱜᱮᱭᱟ ᱴᱟᱴᱟ ᱚᱱᱟ?
ᱚᱱᱠᱟ ᱫᱚ ᱵᱟᱭ ᱥᱩᱨᱟ ᱪᱟᱞᱤᱥ ᱯᱟᱪᱟᱥ ᱠᱤᱞᱳᱢᱤᱴᱟᱨ᱾ ᱥᱮᱴᱮᱨ ᱦᱩᱭᱩᱜ ᱜᱮᱭᱟ ᱟᱫᱚ ᱴᱨᱮᱱ ᱪᱟᱞᱟᱜᱼᱟ ᱟᱞᱮ ᱱᱚᱱᱰᱮ᱾ ᱥᱩᱨ ᱴᱮᱥᱚᱱ ᱠᱷᱚᱱᱟᱜ ᱮᱱᱠᱷᱟᱱ ᱫᱚ ᱚᱱᱟᱨᱮ ᱾ ᱯᱩᱭᱥᱟ ᱠᱚ ᱵᱟᱝ ᱞᱟᱜᱟᱜᱼᱟ ᱛᱚ ᱮᱱᱠᱷᱟᱱ ᱫᱚ ᱥᱮᱱᱚᱜ ᱜᱮᱭᱟᱞᱮ ᱵᱮᱥᱤ ᱾
ᱦᱮᱸ ᱟᱞᱮ ᱛᱚᱸ ᱚᱱᱠᱟ ᱴᱨᱮᱱ ᱠᱚᱫᱚ ᱪᱚᱞᱟᱪᱚᱞ ᱵᱟᱹᱱᱩᱜᱼᱟ ᱟᱫᱚ ᱵᱟᱥ ᱜᱮ ᱡᱟᱹᱥᱛᱤ ᱧᱚᱜ ᱪᱟᱞᱟᱜᱼᱟ ᱟᱞᱮ ᱥᱮᱫ ᱫᱚ ᱱᱚᱛᱮ᱾
ᱦᱩᱸ ᱦᱩᱸ
ᱟᱸᱻ ᱟᱸᱻ ᱟᱞᱮᱫᱚ ᱵᱚᱞᱛᱮ ᱫᱚ ᱫᱟᱲᱟᱱ ᱡᱟᱭᱜᱟ ᱫᱚ ᱚᱱᱠᱟᱱ ᱵᱟᱹᱱᱩᱜ ᱛᱟᱞᱮᱭᱟ ᱾ ᱢᱮᱫᱴᱮᱱ ᱢᱮᱱᱟᱜᱼᱟ ᱚᱱᱟ ᱢᱩᱠᱩᱴᱢᱚᱱᱤᱯᱩᱨ ᱠᱟᱹᱡ ᱦᱟᱞᱠᱟ ᱥᱟᱺᱜᱤᱧ ᱧᱚᱜ ᱜᱮᱭᱟ ᱟᱸᱡᱚᱢ ᱵᱟᱲᱟ ᱠᱟᱫᱟ ᱯᱮᱛᱚ
ᱦᱩᱸᱻ ᱦᱩᱸᱻ
ᱡᱟᱭᱜᱟ ᱟᱰᱤ ᱢᱟᱨᱟᱝ ᱡᱟᱢ ᱠᱟᱱᱟ ᱚᱱᱟ ᱫᱚ᱾ ᱚᱱᱟ ᱠᱷᱟᱥ ᱚᱝᱠᱟ ᱢᱟᱱᱮ ᱟᱨᱠᱤ ᱰᱮᱢ ᱜᱮ ᱟᱹᱰᱤ ᱢᱟᱨᱟᱝᱟ ᱚᱱᱟ ᱫᱚᱠᱟᱱ ᱯᱟᱹᱛᱤ ᱠᱚᱫᱚ ᱵᱟᱹᱱᱩᱜᱼᱟ ᱟᱨ ᱧᱮᱞ ᱡᱚᱝ ᱛᱮᱱᱟᱜ ᱫᱚ ᱠᱷᱟᱹᱞᱤ ᱰᱮᱢ ᱜᱮ ᱢᱮᱱᱟᱜᱼᱟ ᱟᱨᱠᱤ᱾ ᱡᱟᱦᱟᱸ ᱢᱤᱫᱴᱟᱝ ᱰᱤᱯ ᱢᱮᱱᱟᱜᱼᱟ᱾ ᱫᱤᱯ ᱞᱮᱠᱟᱱᱟ ᱟᱨ ᱚᱱᱟ ᱯᱟᱨᱠ ᱠᱚ ᱠᱟᱹᱡ ᱪᱷᱳᱴᱳ ᱠᱷᱟᱴᱳ ᱠᱚ ᱵᱮᱱᱟᱣ ᱠᱟᱫᱟ ᱟᱨᱠᱤ ᱤᱱᱟᱹ ᱠᱚᱜᱮ ᱟᱨᱠᱤ ᱧᱮᱞ ᱫᱚ᱾ ᱟᱨ ᱱᱟᱹᱣᱠᱟᱹ ᱠᱚ ᱢᱮᱱᱟᱜᱼᱟ ᱡᱟ ᱫᱮᱡ ᱵᱟᱲᱟ ᱞᱟᱹᱜᱤᱫ᱾
ᱦᱩᱸ ᱥᱮᱱ ᱱᱤᱭᱟᱹ ᱟᱞᱮ ᱯᱟᱨᱚᱢᱮᱱ ᱥᱮᱨᱢᱟ᱾ ᱟᱞᱮ ᱟᱛᱩ ᱨᱤᱱ ᱥᱮᱱ ᱟᱠᱚ ᱫᱟᱬᱟᱱ ᱧᱮᱧᱮᱞ ᱚᱱᱰᱮ᱾ ᱡᱟᱸᱦᱟᱸ ᱵᱤᱱ ᱞᱟᱹᱭ ᱠᱮᱜᱼᱟ ᱪᱮᱫ ᱡᱟᱭᱜᱟ ᱵᱤᱱ ᱞᱟᱹᱭᱠᱮᱜᱼᱟ?
ᱢᱩᱠᱩᱴᱢᱚᱱᱤᱯᱩᱨ᱾
ᱦᱳᱭ ᱚᱸᱰᱮ ᱥᱮᱱ ᱟᱠᱚ ᱟᱫᱚ᱾ ᱟᱹᱞᱤᱧ ᱢᱟ ᱵᱟᱞᱤᱧ ᱥᱮᱱᱟ ᱮᱱᱠᱷᱟᱱ ᱞᱟᱹᱭᱮᱜᱼᱟ ᱠᱚ ᱟᱹᱰᱤ ᱪᱮᱦᱮᱨᱟᱜᱮ ᱰᱮᱢ ᱠᱚᱫᱚ ᱢᱮᱱᱟᱜᱼᱟ ᱰᱷᱚᱸᱜᱟ ᱠᱚ ᱪᱟᱞᱟᱜᱼᱟ ᱫᱮᱡᱚᱜ ᱞᱟᱹᱜᱤᱱ᱾
ᱦᱮᱸᱻ
ᱯᱷᱚᱴᱚ ᱠᱚᱠᱚ ᱛᱩᱞᱟᱹᱣ ᱟᱜᱩ ᱞᱮᱫ ᱛᱟᱦᱮᱱᱟ ᱮᱱᱠᱷᱟᱱ ᱤᱱᱟᱹ ᱠᱚ ᱤᱱᱟᱹ ᱠᱚᱨᱮᱜ ᱜᱮ ᱧᱮᱞ ᱵᱟᱲᱟ ᱦᱳᱭ ᱱᱟ᱾
ᱦᱩᱸ ᱡᱟᱭᱜᱟ ᱫᱚ ᱟᱰᱤ ᱱᱟᱯᱟᱭ ᱜᱮᱭᱟ ᱟᱨᱠᱤ ᱧᱮᱞ ᱡᱚᱝ ᱛᱮᱫᱚ᱾
ᱦᱩᱸ ᱟ ᱦᱟᱱᱛᱮ ᱠᱳᱞᱠᱟᱛᱟ ᱵᱟᱡᱟᱨ ᱠᱚᱫᱚᱵᱮᱱ ᱪᱟᱞᱟᱣ ᱵᱟᱲᱟᱣ ᱠᱟᱱᱟ ᱥᱮ ᱵᱟᱝ?
ᱚᱱᱟ ᱵᱟᱝ ᱪᱟᱞᱟᱣ ᱵᱟᱲᱟ ᱦᱩᱭ ᱠᱟᱱᱟ ᱠᱳᱞᱠᱟᱛᱟ ᱵᱟᱡᱟᱨ ᱠᱚᱫᱚ ᱟᱵᱤᱱ ᱪᱟᱞᱟᱣ ᱵᱟᱲᱟᱣ ᱠᱟᱱᱟᱵᱤᱱ?
ᱠᱳᱞᱠᱟᱛᱟ ᱫᱷᱟᱹᱵᱤᱡ ᱫᱚ ᱱᱟᱦᱟᱜ ᱵᱟᱞᱤᱧ ᱪᱟᱞᱟᱣ ᱠᱟᱱᱟ ᱤᱱᱟᱹ ᱠᱷᱚᱲᱚᱠᱽᱯᱩᱨ᱾ ᱡᱷᱟᱲᱮᱜᱮᱨᱟᱢ ᱠᱚᱫᱚᱧ ᱪᱟᱞᱟᱣ ᱠᱟᱱᱟ᱾
ᱦᱩᱸ ᱟᱞᱤᱧ ᱵᱚᱨᱚᱝ ᱡᱷᱟᱲᱜᱮᱨᱟᱢ ᱠᱚᱫᱚᱞᱤᱧ ᱪᱟᱞᱟᱣ ᱠᱟᱱᱟ ᱚᱱᱟ ᱠᱚᱫᱚ ᱥᱩᱨ ᱥᱩᱯᱩᱨ ᱡᱟᱭᱜᱟ ᱠᱚᱫᱚ᱾
ᱦᱮᱸ ᱛᱚ ᱟᱞᱮᱥᱮᱱ ᱠᱷᱚᱱᱟᱜ ᱦᱚᱸ ᱡᱷᱟᱲᱜᱮᱨᱟᱢ ᱫᱚ ᱠᱟᱴᱤᱡ ᱥᱩᱨ ᱧᱚᱜᱚᱜᱼᱟ ᱮᱱᱠᱷᱟᱱ ᱫᱚ ᱟᱞᱮ ᱫᱚ᱾ ᱵᱮᱥᱤ ᱡᱟᱦᱟᱱᱟᱜ ᱥᱟᱢᱟᱱ ᱠᱚ᱾ ᱠᱤᱨᱤᱧ ᱫᱚ ᱡᱷᱟᱲᱮᱜᱮᱨᱟᱢ ᱞᱮ ᱥᱮᱱᱚᱜ ᱜᱮᱭᱟ᱾ ᱠᱚᱢ ᱠᱚᱛᱮ ᱧᱟᱢᱚᱜᱼᱟ ᱮᱱᱛᱮ ᱟᱞᱮ ᱥᱮᱱ ᱠᱷᱚᱱᱟᱜ ᱛᱚ ᱮᱱᱠᱷᱟᱱ ᱫᱚ ᱟᱞᱮ ᱥᱮᱱᱚᱜ ᱜᱮᱭᱟᱞᱮ᱾
ᱚᱸᱻ ᱟᱫᱚ ᱧᱩᱛᱩᱢ ᱢᱮᱱᱟᱜᱼᱟ ᱛᱚ ᱢᱤᱫᱴᱟᱝ ᱡᱷᱟᱲᱮᱜᱮᱨᱟᱢ ᱥᱟᱱᱛᱟᱲ ᱢᱟᱨᱠᱮᱴ ᱟᱫᱚ ᱢᱟᱨᱠᱮᱴ ᱫᱚ ᱵᱟᱝ ᱵᱚᱞᱚ ᱵᱟᱲᱟ ᱦᱩᱭ ᱟᱫᱚ ᱡᱷᱟᱲᱮᱜᱮᱨᱟᱢ ᱫᱚ ᱪᱟᱞᱟᱣ ᱦᱩᱭ ᱟᱠᱟᱱᱟ ᱟᱨᱠᱤ ᱾ ᱚᱱᱟ ᱞᱟᱹᱭ ᱟ ᱠᱚᱛᱚ ᱢᱟᱨᱠᱮᱴ ᱫᱚ ᱟᱰᱤ ᱢᱟᱨᱟᱝ ᱢᱮᱱᱟᱜᱼᱟ ᱡᱷᱟᱲᱮᱜᱮᱨᱟᱢ ᱨᱮ ᱥᱟᱱᱛᱟᱲ ᱢᱟᱨᱠᱮᱴ᱾
ᱳ ᱚᱱᱟ ᱫᱚ ᱦᱟᱸᱜ ᱟᱹᱞᱤᱧ ᱦᱚᱸ ᱵᱟᱹᱞᱤᱧ ᱧᱮᱞ ᱠᱟᱫᱟ ᱟᱸᱫᱚ᱾ ᱟᱨᱚ ᱡᱟᱸᱦᱟᱸ ᱛᱤᱥ ᱥᱮᱱᱚᱜ ᱦᱩᱭᱩᱜᱼᱟ ᱧᱮᱞ ᱦᱩᱭᱩᱜᱼᱟ᱾
ᱦᱩᱸ ᱟᱫᱚ ᱪᱟᱞᱟᱣ ᱞᱮᱱᱠᱷᱟᱱ ᱧᱮᱞᱛᱚ ᱦᱩᱭᱩᱜ ᱜᱮᱭᱟ ᱟᱫᱚ ᱧᱮᱞ ᱠᱚᱫᱚ ᱫᱚᱨᱠᱟᱨ ᱠᱟᱱ ᱜᱮᱭᱟ ᱚᱱᱟ ᱠᱚ